ᱦᱮᱞᱳ
ᱦᱮᱞᱳ ᱦᱮᱸ ᱦᱮᱞᱳ
ᱪᱮᱫ ᱮᱢ ᱪᱤᱠᱟᱹᱭᱫᱟ?
ᱪᱮᱫ ᱦᱚᱸ ᱵᱟᱝ ᱾ ᱟᱢ ᱪᱮᱫ ᱮᱢ ᱪᱤᱠᱟᱹᱭᱮᱫᱟ?
ᱮᱠᱳᱜ ᱠᱟᱱᱟ ᱥᱮ?
ᱡᱟᱹᱲᱤᱜ ᱠᱷᱟᱱ ᱡᱟᱹᱱᱤᱡ ᱠᱷᱟᱱ ᱵᱟᱝ ᱵᱩᱡᱩᱜ ᱠᱟᱱᱟ ᱛᱚ ᱾
ᱤᱧᱟᱜ ᱨᱚᱲ ᱮᱢ ᱟᱸᱡᱚᱢ ᱫᱟ ᱥᱮ ᱵᱟᱝ?
ᱦᱚᱸᱻ ᱟᱸᱡᱚᱢᱚᱜ ᱠᱟᱱᱟ ᱱᱤᱛᱚᱜ ᱤᱥᱠᱤᱱ ᱥᱮᱭᱟᱨ ᱪᱟᱵᱟ ᱟᱠᱟᱱᱟ ᱛᱚ?
ᱦᱮᱸ ᱦᱮᱸᱻ
ᱦᱚᱸᱻ
ᱛᱤᱱᱟᱜ ᱮᱢ ᱤᱫᱤ ᱟᱠᱟᱫ ᱠᱚᱣᱟ?
ᱤᱫᱤ ᱟᱠᱟᱫ ᱠᱚᱣᱟ ᱾ ᱟᱹᱜᱩ ᱦᱩᱭ ᱟᱠᱟᱱᱟ ᱥᱮᱛᱟᱜ ᱨᱮ ᱟᱴᱴᱟ ᱟᱴ ᱵᱟᱡᱮ ᱾
ᱟᱪᱪᱷᱟ
ᱟᱨ ᱪᱮᱫ ᱦᱮᱸ ᱱᱟᱯᱟᱭ ᱵᱟᱲᱟ ᱜᱮ ᱟᱢᱜᱮ ᱪᱮᱫ ᱞᱮᱠᱟ ᱢᱮᱱᱟᱢᱟ?
ᱤᱧ ᱦᱚᱸ ᱱᱤ ᱜᱷᱟᱹᱲᱤᱡ ᱫᱚ ᱱᱟᱯᱟᱭ ᱵᱟᱲᱟ ᱜᱮ ᱾
ᱟᱨ ᱱᱤᱛ ᱫᱚ ᱪᱮᱫ ᱮᱢ ᱪᱤᱠᱟᱹᱭᱮᱜᱼᱟ?
ᱪᱮᱫ ᱦᱚᱸ ᱵᱟᱝ ᱱᱚᱜᱼᱚᱭ ᱥᱮᱛᱟᱜ ᱵᱮᱲᱟ ᱡᱟᱹᱯᱤᱫ ᱠᱷᱚᱱᱟᱜ ᱵᱮᱨᱮᱫ ᱠᱟᱛᱮᱫ ᱫᱟᱹᱛᱟᱹᱱᱤ ᱦᱩᱛᱩᱢ ᱥᱟᱯᱷᱟ ᱠᱟᱛᱮᱫ ᱨᱩᱴᱤ ᱠᱚ
ᱨᱩᱴᱤ ᱠᱚ ᱡᱚᱢ ᱦᱩᱭ ᱮᱱᱟ᱾ ᱚᱻ ᱛᱟᱦᱚᱞᱮ ᱱᱤᱛᱚᱜ ᱫᱚ ᱠᱟᱹᱢᱤ ᱠᱚᱫᱚ ᱟᱫᱚ ᱪᱮᱫ ᱠᱚ ᱦᱩᱭᱩᱜ ᱠᱟᱱᱟ?
ᱠᱟᱹᱢᱤ ᱠᱚ,
ᱦᱩᱸᱻ
ᱠᱟᱹᱢᱤ ᱫᱚ ᱱᱤᱛᱚᱜ ᱫᱚ ᱪᱮᱫ ᱦᱚᱸ ᱵᱟᱝ ᱫᱟᱜ ᱫᱟᱭ ᱱᱚᱛᱮ ᱾
ᱚᱻ ᱪᱟᱥ ᱟᱹᱣᱨᱤ ᱞᱟᱜᱟᱜᱼᱟ? ᱪᱟᱥ ᱱᱮᱜᱼᱮ ᱫᱟᱜ ᱠᱚ ᱠᱷᱮᱛ ᱠᱚᱨᱮ ᱦᱟᱞᱠᱟ ᱦᱟᱞᱠᱟ ᱡᱚᱢᱟᱜ ᱦᱮᱸ ᱟᱹᱣᱨᱤ ᱞᱮ ᱯᱟᱲᱟᱜᱟ ᱠᱷᱮᱛ ᱠᱚᱫᱚ ᱾ ᱵᱟᱝ ᱵᱟᱝ ᱦᱩᱸᱻ ᱛᱟᱯᱚᱨ ᱚᱲᱟ--ᱚᱲᱟᱜ ᱥᱮᱱ ᱡᱚᱛᱚ ᱦᱚᱲ ᱢᱚᱸᱡᱽ ᱜᱮᱛᱚ?
ᱦᱮᱸ ᱚᱲᱟᱜ ᱥᱮᱱ ᱦᱚᱸ ᱢᱚᱡᱽ ᱜᱮᱭᱟ ᱠᱚ ᱾
ᱟᱪᱪᱷᱟ ᱾
ᱤᱫᱤ ᱠᱟᱜ ᱠᱚᱣᱟ ᱳᱭ ᱟᱴ ᱵᱟᱡᱮ ᱾
ᱚ᱾ ᱟᱨ ᱛᱤ ᱨᱮᱯᱮ ᱟᱜᱩ
ᱛᱤ ᱨᱮᱯᱮ ᱟᱜᱩ ᱠᱚᱣᱟ? ᱵᱟᱨᱚ ᱵᱟᱡᱮ ᱾
ᱪᱤᱞᱤ ᱤᱫᱤ
ᱤᱫᱤ ᱟᱠᱟᱫ ᱟᱹᱜᱩ ᱦᱩᱭ ᱟᱠᱟᱱᱟ ᱰᱟᱺᱝᱨᱤ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱠᱟᱰᱟ ᱢᱮᱱᱟᱜ ᱟᱠᱟᱫ ᱠᱚᱣᱟ ᱾ ᱟᱨ ᱜᱩᱯᱤ ᱠᱚᱫᱚ ᱥᱟᱸᱜᱮ ᱜᱮᱞᱮ ᱦᱮᱡ ᱟᱠᱟᱱᱟ ᱾ ᱚᱠᱚᱭ ᱨᱮᱱ ᱫᱚ ᱯᱩᱱᱭᱟᱹ ᱢᱮᱱᱟᱜ ᱠᱚᱣᱟ ᱚᱠᱚᱭ ᱨᱮᱱ ᱫᱚ ᱦᱩᱸ ᱵᱟᱨᱭᱟ ᱰᱟᱺᱝᱨᱤ ᱟᱨᱚ ᱢᱮᱨᱚᱢ ᱢᱮᱱᱟᱜ ᱠᱚ ᱛᱟᱠᱚᱣᱟ ᱾
ᱟᱪᱪᱷᱟ ᱾
ᱟᱨ ᱚᱠᱚᱭ ᱨᱮᱱ ᱫᱚ ᱵᱷᱮᱲᱟ ᱵᱷᱤᱲᱤ ᱟᱨᱠᱤ ᱾ ᱵᱟᱨ
ᱟᱫᱚ ᱢᱚᱱᱮᱨ ᱢᱚᱛᱚᱱ ᱢᱟᱱᱮ ᱟᱹᱛᱤᱧ ᱫᱚ ᱱᱤᱛ ᱱᱤᱛᱚᱜ ᱜᱮᱠᱚ ᱧᱟᱢ ᱟᱠᱚ ᱱᱤᱭᱟᱹ ᱛᱟᱭᱚᱢ ᱠᱷᱚᱱᱟᱜ ᱜᱮ ᱟᱫᱚ ᱥᱤ ᱞᱟᱹᱦᱩᱫ ᱞᱮᱠᱷᱟᱱ ᱜᱮ ᱟᱫᱚ ᱚᱱᱠᱟ ᱢᱚᱱᱮᱨ ᱢᱚᱛᱚᱱ ᱫᱚ ᱵᱟ ᱠᱚ ᱧᱟᱢ
ᱵᱟᱠᱚ ᱧᱟᱢ, ᱵᱟᱝ
ᱟ ᱚᱱᱛᱮ ᱫᱟᱜ ᱮᱫᱟᱭ ᱥᱮ ᱵᱟᱝ ᱟᱯᱮ ᱥᱮᱫ ᱠᱷᱮᱞᱟᱢ ᱦᱮᱞᱳ ᱾ ᱦᱮᱞᱳ ᱾ ᱚᱠᱟ ᱭᱮᱱᱟᱢ ᱭᱟ?